ᱥᱟᱹᱜᱩᱱ ᱥᱮᱛᱟᱜ ᱜᱚᱢᱠᱮ ᱾
ᱵᱟᱝ ᱧᱟᱢᱚᱜ ᱠᱟᱱᱟ?
ᱦᱳᱭ ᱟᱸᱡᱚᱢ ᱧᱟᱢᱚᱜ ᱠᱟᱱᱟ᱾
ᱚᱻ ᱪᱮᱫ ᱠᱚᱢ ᱪᱤᱠᱟᱹᱭᱮᱫ ᱛᱟᱞᱟᱝᱟ?
ᱱᱚᱜᱼᱚᱭ ᱫᱟᱹᱛᱟᱹᱱᱤ ᱯᱷᱟᱨᱪᱟ ᱦᱩᱛᱩᱢ ᱯᱷᱟᱨᱪᱟ ᱠᱟᱛᱮᱫ ᱪᱟ ᱠᱚ ᱧᱩ ᱦᱩᱭᱮᱱᱟ᱾
ᱚ ᱤᱧ ᱦᱚᱸ ᱠᱷᱟᱹᱱᱤ ᱠᱚ ᱞᱟᱦᱟᱧ ᱵᱮ ᱨᱮ ᱠᱟᱱᱟ ᱛᱟᱨ ᱯᱚᱨᱮ ᱢᱚᱱᱮ ᱠᱮᱫᱟᱹᱧ ᱢᱟᱴᱷ ᱥᱮᱫ ᱤᱧ ᱛᱟᱲᱟᱢ ᱵᱟᱲᱟᱭᱮᱫᱼᱟ᱾
ᱤᱧᱟᱜ ᱨᱚᱲᱤ
ᱚ ᱦᱤᱠᱳ ᱦᱤᱡᱩᱜ ᱠᱟᱱᱟ?
ᱦᱮᱸ ᱢᱟᱱᱮ ᱤᱧᱟᱜ ᱨᱚᱲ ᱤᱧ ᱜᱤᱧ ᱟᱸᱚᱢ ᱢᱮᱫ ᱛᱟᱸᱦᱮᱫ᱾
ᱚ ᱚᱱᱟ ᱜᱤᱛᱚ ᱵᱟᱹᱧ ᱢᱮᱱ ᱫᱟᱲᱮᱭᱟᱜ ᱠᱟᱱᱟ ᱛᱟᱦᱚᱞᱮ᱾
ᱛᱟᱦᱚᱞᱮ ᱡᱚᱢ ᱡᱚᱢ ᱵᱟᱲᱟ ᱠᱚᱫᱚ ᱛᱤ ᱨᱮ ᱦᱩᱭᱩᱜᱼᱟ?
ᱡᱚᱢ ᱵᱟᱲᱟ ᱠᱚᱫᱚ ᱦᱩᱭᱩᱜᱼᱟ ᱦᱟᱸᱜ ᱵᱟᱹᱤᱭᱟᱹᱢ ᱵᱮᱲᱟ ᱱᱚ ᱫᱚᱥ ᱵᱟᱡᱮ ᱥᱮᱱ᱾
ᱚ ᱱᱤᱛ ᱫᱚ ᱡᱟᱦᱟᱸᱥᱮᱫ ᱪᱟᱞᱟᱜ ᱦᱩᱭᱩᱜ ᱠᱟᱱᱟ ᱥᱮ ᱪᱮᱫ?
ᱵᱟ ᱵᱟᱝ ᱱᱚᱱᱠᱟᱱ ᱪᱟᱞᱟᱣ ᱫᱚ ᱵᱟᱱᱝ ᱦᱩᱭᱩᱜ ᱠᱟᱱᱟ᱾
ᱚ
ᱟᱪᱪᱷᱟ ᱜᱟᱯᱟ ᱛᱚ ᱛᱤᱦᱤᱧ ᱛᱚ ᱩᱱᱛᱨᱤᱥ ᱛᱟᱹᱨᱤᱠᱷ?
ᱦᱮᱸ
ᱦᱮᱸ ᱜᱟᱯᱟ ᱛᱤᱨᱤᱥᱟ ᱡᱩᱱ᱾
ᱦᱩᱸ
ᱟᱸᱻ ᱥᱤᱫᱩ ᱥᱤᱫᱩ ᱢᱩᱨᱢᱩ ᱠᱟᱹᱱᱩ ᱢᱩᱨᱢᱩᱣᱟᱜ ᱟᱹᱭᱩᱨ ᱛᱮ, ᱟᱴᱷᱷᱟᱨᱚᱥᱚ ᱯᱚᱧᱪᱟᱱᱱᱚ ᱥᱟᱞᱨᱮ ᱱᱚᱣᱟ ᱟᱸ ᱤᱝᱨᱮᱡᱽ ᱵᱤᱨᱩᱫᱽ ᱨᱮ ᱦᱩᱞ ᱛᱮ ᱠᱤᱨᱭ ᱠᱤᱱ ᱦᱟᱛᱟᱣ ᱞᱮᱫᱜᱼᱟ ᱛᱮᱦᱤᱤᱧ ᱞᱮᱠᱟᱱ ᱫᱤᱱ ᱨᱮ᱾ ᱵᱷᱚᱜᱽᱱᱟᱰᱤᱦᱤ ᱨᱮᱱᱟᱜ ᱚᱱᱟ ᱵᱟᱲᱮ ᱵᱩᱴᱟᱹ ᱥᱮ ᱚᱱᱟ ᱠᱩᱞᱦᱤ ᱢᱩᱪᱟᱹᱫ ᱵᱟᱲᱮ ᱵᱩᱴᱟᱹ ᱜᱚᱰᱟᱨᱮ᱾
ᱦᱮᱸ
ᱚᱸ ᱱᱩᱠᱩ ᱱᱟᱜᱟᱢᱤᱭᱟᱹ ᱠᱚ ᱩᱭᱦᱟᱹᱨ ᱛᱤᱱᱟᱹᱜᱴᱟ ᱟᱵᱳ ᱞᱟᱹᱠᱛᱤ ᱠᱟᱱᱟ, ᱱᱚᱣᱟ ᱵᱟᱨᱮᱛᱮ ᱢᱤᱫᱵᱟᱨ ᱠᱟᱛᱷᱟ᱾
ᱦᱮᱸ ᱜᱚᱝᱠᱮ ᱱᱤᱦᱟᱹᱛ ᱜᱮ ᱫᱚᱨᱠᱟᱨ ᱠᱟᱱᱟ ᱡᱮᱦᱮᱛᱩ ᱟᱵᱚ ᱟᱵᱚ ᱵᱚᱱ ᱧᱮᱞ ᱞᱮᱜᱼᱟ ᱡᱮ ᱤᱝᱨᱮᱡᱽ ᱵᱤᱨᱩᱫᱽ ᱨᱮ ᱠᱤᱱ ᱞᱟᱹᱲᱦᱟᱹᱭ ᱞᱮᱜᱼᱟ ᱟᱵᱚᱣᱟᱜ ᱡᱚᱞ ᱡᱚᱝᱜᱚᱞ ᱡᱚᱢᱤᱱ ᱦᱟᱥᱟ ᱠᱷᱟᱹᱛᱤᱨ, ᱛᱟᱯᱚᱨᱮ ᱥᱤᱫᱩ ᱠᱟᱹᱱᱩ ᱥᱟᱶ ᱥᱟᱶᱛᱮ ᱡᱟᱦᱟᱸ ᱛᱤᱱᱟᱹᱜ
ᱥᱟᱱᱛᱟᱲ ᱠᱚᱣᱟᱜ ᱡᱤᱣᱤ ᱵᱟᱹᱛᱤ ᱤᱲᱤᱡ ᱞᱮᱱᱟ ᱩᱱ ᱚᱠᱛᱚ ᱨᱮ ᱩᱱᱠᱩᱣᱟᱜ ᱡᱟᱛᱮ ᱡᱤᱣᱤ ᱵᱟᱹᱛᱤ ᱥᱟᱹᱱᱛᱤᱭ ᱧᱟᱢ ᱢᱟ ᱾ ᱟᱵᱚ ᱞᱟᱦᱟ ᱠᱷᱚᱱ ᱦᱚᱵᱚᱱ ᱢᱟᱱᱟᱣ ᱟᱹᱜᱩ ᱟᱠᱟᱫᱟ ᱱᱤᱛ ᱦᱚᱵᱚᱱ ᱢᱟᱱᱟᱣ ᱫᱟ᱾ ᱮᱵᱚᱱ ᱫᱟᱨᱟᱭ ᱠᱟᱱ ᱫᱤᱱ ᱨᱮᱦᱚᱸ ᱵᱚᱱ ᱟᱥᱚᱜ ᱟᱹᱧ ᱢᱟᱱᱟᱣ ᱟᱵᱚᱱ ᱥᱟᱱᱟᱢ ᱯᱟᱠᱟᱴ᱾ ᱠᱤᱪᱷᱩ ᱠᱤᱪᱷᱩ ᱟᱛᱳ ᱠᱚ ᱧᱮᱞ ᱧᱟᱢ
ᱟᱛᱳ ᱠᱚ ᱧᱮᱞ ᱧᱟᱢᱚᱜᱼᱟ ᱡᱟᱦᱟᱸ ᱠᱚᱨᱮ ᱫᱚ ᱵᱟᱝᱠᱚ ᱢᱟᱱᱟᱣ ᱜᱮᱭᱟ ᱱᱚᱣᱟ ᱠᱚ ᱦᱩ ᱦᱩ
ᱱᱩᱣᱟ ᱱᱩᱣᱟ ᱠᱚ ᱫᱤᱱ ᱩᱭᱦᱟᱹᱨ ᱫᱚᱦᱚᱭ ᱠᱷᱟᱹᱛᱤᱨ ᱟᱞᱮ ᱟᱛᱳ ᱨᱮᱦᱚᱸ ᱴᱷᱤᱠ ᱚᱱᱠᱟ ᱜᱮ ᱥᱮᱫᱟᱭ ᱠᱷᱚᱱᱟᱜ ᱥᱟᱯᱲᱟᱣ ᱦᱮᱡ ᱟᱠᱟᱱᱟ ᱠᱚᱝ ᱟᱸ ᱜᱟᱯᱟ ᱦᱚᱸ ᱚᱱᱠᱟ ᱜᱮ ᱥᱟᱯᱲᱟᱣ ᱟᱠᱟᱱᱟ᱾
ᱦᱩ ᱦᱩ
ᱟᱵᱚ ᱡᱩᱫᱤ ᱵᱟᱝᱵᱚᱱ ᱢᱟᱱᱟᱣᱟ ᱛᱟᱦᱞᱮ ᱠᱷᱟᱱ ᱪᱮᱫ ᱤᱧ ᱢᱮᱛᱟᱢᱟ ᱮᱹᱥᱮ ᱦᱮ ᱟᱵᱚ ᱠᱷᱟᱹᱛ ᱡᱤᱣᱤ ᱠᱚ ᱟᱞᱟᱭ ᱠᱮᱫᱟ ᱱᱚᱣᱟ ᱫᱚ ᱢᱟᱣ ᱩᱪᱤᱛ ᱠᱟᱱᱟ ᱛᱚ, ᱟᱫᱚ ᱤᱧ ᱫᱩᱧ ᱢᱚᱱᱮᱭᱟ ᱱᱚᱣᱟ ᱨᱮᱱᱟᱜ ᱮᱱᱮᱢ ᱫᱚ ᱟᱹᱰᱤ ᱡᱟᱹᱥ ᱛᱤ ᱜᱮᱭᱟ, ᱟᱢ
ᱦᱚᱭᱻ ᱦᱚᱭᱻ ᱦᱚᱭᱻ ᱢᱟᱱᱟᱣ ᱦᱚᱸ ᱞᱟᱹᱠᱛᱤ ᱠᱟᱱ ᱜᱮᱭᱟ᱾ ᱟᱨ ᱚᱱᱮᱠ ᱴᱚᱴᱷᱟᱨᱮ ᱢᱟᱱᱟᱣᱮᱫ ᱜᱮᱭᱟᱵᱚᱱ, ᱥᱮ ᱢᱟᱱᱟᱜ ᱠᱟᱱ ᱜᱮᱭᱟ᱾ ᱛᱚᱵᱮ ᱢᱤᱫ ᱵᱟᱨ ᱴᱚᱴᱷᱟ ᱠᱚᱨᱮ ᱧᱮᱞᱚᱜ ᱠᱟᱱᱟ, ᱥᱮ ᱢᱤᱫ ᱵᱟᱨ ᱠᱞᱟᱵᱽ ᱥᱮ ᱜᱟᱶᱛᱟ ᱠᱚ ᱟᱵᱚᱨᱮᱱ ᱢᱟᱱᱟᱣᱮᱜᱼᱟ ᱠᱚ ᱦᱩᱞ ᱢᱟᱦᱟ ᱯᱨᱳᱜᱨᱟᱢ ᱠᱚᱨᱮᱱ ᱚᱨᱠᱮᱥᱴᱟᱨ ᱯᱨᱳᱜᱨᱟᱢ ᱠᱚᱠᱚ ᱫᱚᱦᱚᱭᱮᱜᱼᱟ ᱾
ᱦᱮᱸᱻ
ᱱᱚᱣᱟ ᱦᱮᱸ ᱱᱚᱣᱟ ᱨᱮᱱᱟᱜ ᱵᱷᱟᱹᱜᱮ ᱵᱟᱹᱲᱤᱡ ᱫᱤᱠ ᱠᱟᱹᱴᱤᱡ ᱞᱟᱹᱭ ᱫᱟᱞᱟᱝ ᱢᱮᱥᱮ?
ᱮᱹᱠᱪᱩᱭᱮᱞᱤ ᱠᱤ ᱪᱮᱫ ᱤᱧ ᱢᱤᱛᱟᱢᱟ, ᱟᱹᱰᱤ ᱟᱹᱰᱤ ᱫᱟᱢᱟᱱ ᱠᱟᱛᱷᱟᱢ ᱞᱟᱹᱭ ᱟᱠᱟᱫ ᱛᱟᱞᱟᱝᱟ ᱟᱨ ᱱᱚᱣᱟ ᱫᱚ ᱟᱭᱢᱟ ᱟᱭᱢᱟ ᱤᱭᱟᱹ ᱠᱚᱨᱮ ᱟᱛᱳ ᱠᱚᱨᱮ ᱧᱮᱞ ᱧᱟᱢᱚᱜ ᱜᱮᱭᱟ ᱟᱵᱚ ᱫᱚ ᱮᱢᱚᱱ ᱦᱚᱲ ᱠᱟᱱᱟ ᱵᱚᱱ ᱟᱹᱰᱤ ᱡᱟᱹᱥᱛᱤ ᱨᱟᱹᱥᱠᱟᱹ ᱵᱚᱱ ᱠᱩᱥᱤᱭᱟᱜᱼᱟ᱾ ᱢᱮᱱᱠᱷᱟᱱ ᱚᱠᱟ ᱚᱠᱟ ᱫᱤᱱ ᱠᱟᱱ ᱛᱟᱵᱚᱱ ᱚᱱ ᱚᱱᱟᱜ ᱜᱮ ᱢᱟᱲᱟᱝ ᱵᱩᱡᱽ ᱦᱳᱭᱳᱜ ᱛᱟᱵᱚᱱᱟ᱾ ᱡᱮ ᱱᱚᱣᱟ ᱫᱚ ᱵᱷᱟᱸᱰᱟᱱ ᱠᱟᱱ ᱛᱟᱵᱚᱱᱟ ᱥᱮ ᱱᱚᱣᱟ ᱫᱚ ᱟᱨ ᱨᱟᱹᱥᱠᱟᱹ ᱫᱤᱱ ᱠᱟᱱ ᱛᱟᱵᱚᱱᱟ᱾ ᱟᱫᱚ ᱥᱟᱱᱟᱢ ᱦᱚᱲ ᱫᱚ ᱵᱟᱝᱠᱚ ᱵᱟᱲᱟᱭᱟ, ᱡᱮ ᱱᱚᱣᱟ ᱫᱚ ᱪᱮᱫᱠᱟᱱ ᱫᱤᱱ ᱠᱟᱱᱟ, ᱟᱵᱚ ᱡᱮᱦᱮᱛᱩ ᱩᱱ ᱫᱤᱱ ᱦᱤᱞᱳᱜ ᱡᱤᱣᱤ ᱵᱟᱹᱛᱤ ᱟᱹᱲᱤᱡ ᱞᱮᱱ ᱛᱟᱠᱚᱣᱟ ᱚᱱᱟ ᱫᱤᱱ, ᱟᱵᱚ ᱨᱟᱹᱥᱠᱟᱹ ᱨᱚᱢᱚᱡᱽ ᱟᱵᱚᱱ ᱚᱨᱜᱮᱥᱴᱟᱨ ᱵᱚᱱ ᱠᱚᱨᱟᱣᱟ, ᱯᱳᱜᱨᱟᱢ ᱵᱚᱱ ᱠᱚᱨᱟᱣᱟ ᱱᱚᱝᱠᱟ ᱩᱪᱤᱛ ᱫᱚ ᱵᱟᱝ ᱠᱟᱱᱟ᱾ ᱡᱟᱭᱦᱳᱠ ᱞᱟᱦᱟᱛ ᱛᱮᱫᱚ, ᱞᱟᱦᱟ ᱛᱮᱫᱚ ᱟᱹᱰᱤ ᱯᱚᱨᱤᱢᱟᱱ ᱛᱮᱠᱚ ᱠᱚᱨᱟᱣ ᱟᱹᱜᱩᱭᱮᱫ ᱛᱟᱦᱮᱸᱫ ᱱᱤᱛᱚᱜ ᱫᱚ ᱠᱤᱪᱷᱩ ᱜᱟᱱ ᱦᱚᱲ ᱟᱥᱛᱮ ᱟᱥᱛᱮ ᱟᱠᱚᱣᱟᱜ ᱚᱱᱟ ᱵᱷᱩᱞ ᱠᱚ ᱥᱚᱝᱥᱳᱫᱷᱚᱱ, ᱥᱚᱝᱥᱳᱫᱷᱚᱱ ᱛᱮ ᱠᱤᱪᱷᱩᱜᱟᱱ ᱠᱚᱢ ᱠᱟᱱ ᱨᱮᱦᱚᱸ ᱢᱮᱱᱠᱷᱟᱱ ᱮᱠᱟᱞ ᱜᱮ ᱠᱚᱢ ᱠᱟᱱᱟ ᱱᱚᱝᱠᱟ ᱫᱚ ᱵᱟᱝ ᱠᱟᱱᱟ᱾ ᱠᱤᱪᱷᱩᱜᱟᱱ ᱟᱛᱳ ᱨᱮᱫᱚ, ᱮᱠᱷᱚᱱᱳ ᱧᱮᱞ ᱧᱟᱢᱚᱜ ᱠᱟᱱ ᱜᱮᱭᱟ, ᱥᱮ ᱪᱮᱫ ᱜᱚᱝᱠᱮ ᱪᱮᱫ ᱮᱢ ᱞᱟᱹᱭᱟ?
ᱦᱮᱸᱻ ᱦᱮᱸᱻ ᱦᱮᱸᱻ ᱛᱚᱵᱮ ᱥᱟᱹᱨᱤᱜᱮ ᱟᱹᱰᱤ ᱫᱟᱢᱟᱱ ᱠᱟᱛᱷᱟ ᱜᱮᱢ ᱞᱟᱹᱭ ᱠᱮᱫ ᱛᱟᱞᱟᱝᱟ, ᱟᱫᱚ ᱠᱟᱛᱷᱟ ᱫᱚ ᱦᱩᱭᱩᱜ ᱠᱟᱱᱟ, ᱱᱚᱣᱟ ᱫᱚ ᱟᱵᱚᱣᱟᱜ ᱢᱮᱫᱴᱮᱱ ᱩᱭᱦᱟᱹᱨ ᱡᱚᱝ ᱞᱮᱠᱟᱱᱟᱜ ᱢᱟᱦᱟ ᱠᱟᱱ ᱛᱟᱵᱚᱱᱟ᱾ ᱩᱱᱟᱹᱜ ᱨᱟᱹᱥᱠᱟᱹ ᱨᱮᱱᱟᱜ ᱢᱟᱦᱟ ᱫᱚ ᱵᱟᱝ ᱠᱟᱱ ᱛᱟᱵᱚᱱᱟ᱾ ᱛᱚᱵᱮ
ᱦᱩᱸᱻ᱾
ᱨᱟᱹᱥᱠᱟᱹ ᱫᱚ ᱦᱳᱭᱛᱚ ᱦᱳᱭ ᱞᱟᱹᱠᱛᱤᱭᱟ᱾ ᱢᱮᱱᱠᱷᱟᱱ ᱨᱟᱹ ᱦᱮᱸ ᱨᱟᱹᱥᱠᱟᱹ ᱢᱮᱱᱠᱷᱟᱱ ᱡᱮ ᱩᱱᱟᱹᱜ ᱮ ᱦᱮᱸ ᱨᱟᱹᱥᱠᱟᱹ ᱡᱮ ᱩᱱᱟᱹᱜ ᱢᱟᱱᱮ ᱨᱟᱹᱥᱠᱟᱹ ᱠᱷᱚᱱᱟᱜ ᱦᱚ, ᱸ ᱱᱚᱣᱟ ᱫᱚ ᱟᱹᱰᱤ ᱡᱟᱹᱥ ᱡᱟᱹᱥᱛᱤ ᱵᱚᱱ ᱯᱟᱞᱚᱢ ᱢᱟᱱᱮ ᱵᱚᱱ ᱛᱟᱲᱟᱢ ᱯᱟᱨᱚᱢ ᱮᱫᱟ᱾ ᱩᱱᱟᱹᱜ ᱜᱟᱱ ᱨᱟᱹᱥᱠᱟᱹ ᱫᱚ ᱱᱚᱣᱟ ᱫᱤᱱ ᱨᱮᱫᱚ ᱵᱟᱝ ᱴᱷᱤᱠᱟ᱾ ᱡᱟᱦᱟᱸ ᱫᱚ ᱱᱟᱦᱟᱸᱜ ᱠᱤᱪᱷᱩ-ᱠᱤᱪᱷᱩ ᱴᱚᱴᱷᱟ ᱠᱚᱨᱮᱱᱟᱜ ᱥᱳᱥᱟᱞ ᱢᱤᱰᱤᱭᱟ ᱠᱚᱨᱮ ᱧᱮᱞᱚᱜ ᱠᱟᱱᱟ, ᱟᱸ᱾ ᱚᱨᱠᱮᱥᱴᱟᱨ ᱯᱨᱳᱜᱨᱟᱢ ᱠᱚᱨᱮ, ᱟᱵᱚᱨᱮᱱ ᱡᱩᱣᱟᱹᱱ ᱢᱟᱹᱭ ᱵᱟᱹᱵᱩ ᱛᱟᱠᱚ ᱡᱟᱦᱟᱸ ᱞᱮᱠᱟ ᱠᱚ ᱮᱱᱮᱡ ᱮ ᱠᱟᱱᱟ,
ᱦᱮᱸ
ᱱᱚᱣᱟ ᱫᱚ ᱥᱟᱹᱨᱤᱜᱮ ᱟᱹᱰᱤ ᱥᱚᱢᱟᱡᱽ ᱨᱮᱫᱚ ᱟᱹᱰᱤ ᱵᱟᱹᱲᱤᱡ ᱚᱨᱥᱚᱝ ᱜᱮ ᱥᱮ ᱵᱟᱹᱲᱤᱡ ᱥᱟᱸᱱᱫᱮᱥ ᱜᱮ ᱧᱮᱞ ᱧᱟᱢᱚᱜ ᱠᱟᱱᱟ᱾ ᱟᱫᱚ ᱚᱱᱟ ᱞᱟᱹᱜᱤᱫ ᱜᱟᱯ ᱜᱟᱯᱟ ᱚᱱᱟ ᱞᱮᱠᱟᱛᱮ ᱛᱤᱨᱤᱥᱟ ᱡᱩᱱ ᱢᱟᱦᱟ ᱨᱮᱫᱚ ᱚᱱᱟ ᱠᱚᱢᱟ ᱮᱠᱟᱞ ᱱᱤᱦᱟᱹᱛ ᱜᱮ ᱵᱟᱝ ᱜᱟᱱᱚᱜᱼᱟ, ᱥᱮ ᱠᱚᱨᱟᱣ ᱫᱚ ᱵᱟᱝ ᱞᱟᱹᱠᱛᱤᱭᱟ᱾
ᱦᱮᱸ ᱮᱠᱟᱞ ᱜᱮ ᱮᱠᱟᱞ ᱜᱚᱝᱠᱮ ᱱᱚᱣᱟ ᱫᱚ ᱟᱹᱰᱤ ᱫᱟᱢᱟᱱ ᱠᱟᱛᱷᱟᱢ ᱥᱟᱵ ᱨᱟᱠᱟᱵ ᱠᱟᱫᱟ᱾ ᱚᱱᱟᱠᱩ ᱫᱚᱦᱚ ᱠᱮᱫ ᱛᱟᱞᱟᱝᱟ, ᱟᱨ ᱯᱚᱜᱽᱨᱟᱢ- ᱯᱚᱜᱽᱨᱟᱢ ᱫᱚ ᱥᱩᱫᱷᱩ ᱢᱟᱛᱨᱚ ᱟᱵᱚ ᱨᱟᱹᱥᱠᱟᱹ ᱫᱚ ᱵᱟᱭ ᱮᱢᱟ ᱵᱚᱱᱟ᱾ ᱟᱵᱚ ᱚᱱᱟ ᱛᱟᱭᱚᱢ ᱢᱤᱫ ᱫᱤᱱ, ᱵᱟᱨᱫᱤᱱ, ᱯᱮ ᱫᱤᱱ, ᱨᱮᱱᱟᱜ ᱥᱚᱢᱚᱭ ᱫᱚ ᱵᱚᱨᱵᱟᱫ ᱛᱟᱵᱚᱱᱟ᱾ ᱪᱮᱫᱟᱜ ᱥᱮ ᱧᱮᱞ ᱠᱟᱫᱟ ᱵᱚᱱ, ᱟᱵᱚ ᱮᱴᱟᱜ ᱮᱴᱟᱜ ᱵᱤᱡᱽᱱᱮᱥ ᱵᱚᱱ ᱠᱚᱨᱟᱣ ᱥᱮ ᱵᱟᱝ ᱵᱟᱹᱧ ᱵᱟᱲᱟᱭᱟ ᱢᱮᱱᱠᱷᱟᱱ ᱦᱟᱺᱰᱤ ᱯᱟᱹᱣᱨᱟᱹ ᱵᱤᱡᱱᱮᱥ ᱫᱚ ᱟᱹᱰᱤ ᱡᱟᱹᱥᱛᱤ ᱵᱚᱱ ᱠᱚᱨᱟᱣᱟ᱾ ᱮᱴᱟᱜ ᱟᱵᱚ ᱡᱚᱠᱷᱚᱱ ᱢᱤᱫᱴᱟᱝ ᱢᱮᱞᱟ ᱯᱟᱛᱟ ᱦᱩᱭᱩᱜ ᱛᱟᱵᱚᱱᱟ, ᱫᱚᱠᱟᱱ ᱫᱚ ᱠᱤᱱᱛᱩ ᱮᱴᱟᱜ ᱮᱴᱟᱜ ᱦᱚᱲᱟᱜ ᱛᱟᱦᱮᱱᱟ ᱠᱤᱱᱛᱩ ᱦᱟᱺᱰᱤ ᱯᱟᱹᱣᱨᱟᱹ ᱫᱚᱠᱟᱱ ᱥᱩᱫᱩ ᱟᱵᱚᱣᱟᱜ ᱛᱟᱦᱮᱱᱟ᱾ ᱟᱨ ᱚᱱᱟ ᱨᱮᱱ ᱡᱟᱦᱟᱸᱟᱱ ᱠᱷᱩᱽᱫᱟᱨ ᱠᱚ ᱦᱤᱡᱩᱜᱼᱟ ᱚᱱᱟᱦᱚᱸ ᱟᱵᱚ ᱜᱮᱵᱚᱱ ᱦᱩᱭᱩᱜᱼᱟ, ᱛᱟᱨᱯᱚᱨᱮ ᱵᱚᱱ ᱧᱮᱞᱟ ᱡᱮ ᱚᱸᱰᱮ ᱧᱩ ᱞᱩ ᱴᱚᱢ ᱠᱟᱛᱮ ᱵᱟᱨ ᱯᱮ ᱫᱤᱱ ᱫᱷᱚᱨᱭ ᱚᱱᱟ ᱨᱮᱱᱟᱜ ᱜᱳᱨ ᱛᱟᱦᱮᱱ ᱛᱟᱠᱚ ᱜᱮᱭᱟ, ᱡᱟᱨ ᱯᱷᱚᱞᱮ ᱚᱲᱟᱜ ᱠᱚᱨᱮ ᱜᱤᱫᱽᱨᱟᱹ ᱮᱨᱟ ᱠᱚᱣᱟᱜ ᱚᱵᱚᱥᱛᱟ ᱚᱠᱟᱮ ᱞᱮᱠᱟ ᱦᱩᱭᱩᱜ ᱠᱟᱱᱟ, ᱩᱱᱠᱩᱣᱟᱜ ᱡᱚᱢ ᱧᱩ ᱠᱚᱨᱮᱱᱟᱜ ᱴᱷᱤᱠ ᱵᱟᱹᱱᱩᱜᱼᱟ ᱦᱚᱜ ᱱᱚᱝᱠᱟ ᱜᱷᱚᱴᱚᱱᱟ ᱠᱚ ᱦᱩᱭᱩᱜ ᱠᱟᱱᱟ ᱥᱮ ᱪᱮ ᱜᱚᱝᱠᱮ?
ᱦᱩᱸ ᱦᱩᱸ ᱦᱮᱸ ᱱᱚᱝᱠᱟᱱᱟᱜ ᱜᱷᱚᱴᱚᱱᱟ ᱠᱚ ᱧᱮᱞᱚᱜ ᱠᱟᱱ ᱜᱮᱭᱟ ᱟᱹᱰᱤ ᱟᱫᱚ ᱯᱨᱳᱜᱨᱟᱢ ᱠᱚᱨᱮ, ᱦᱟᱺᱰᱤ ᱥᱮ ᱯᱟᱹᱣᱨᱟᱹ ᱟᱹᱠᱷᱨᱤᱧ ᱠᱚᱨᱮᱱᱟᱜ ᱠᱟᱛᱷᱟ ᱠᱚ ᱞᱟᱹᱭ ᱠᱮᱫ ᱛᱟᱞᱟᱝᱟ ᱦᱮᱸ ᱟᱹᱰᱤ ᱡᱚᱛᱷᱟᱛ ᱜᱮ ᱢᱮᱱᱠᱷᱟᱱ ᱮᱱᱛᱮ ᱨᱮᱦᱚᱸ ᱱᱮᱥ ᱠᱷᱚᱱ ᱫᱩ ᱦᱟᱡᱟᱨ ᱪᱷᱟᱵᱵᱤᱥ ᱨᱮ ᱧᱮᱞᱚᱜ ᱠᱟᱱᱟ ᱠᱤᱪᱷᱩ ᱠᱤᱪᱷᱩ ᱴᱚᱴᱷᱟᱨᱮ ᱥᱮ ᱠᱤᱪᱷᱩ ᱠᱤᱪᱷᱩ ᱯᱟᱛᱟ ᱴᱟᱺᱰᱤ ᱠᱚᱨᱮᱜ ᱧᱮᱞᱚᱜ ᱠᱟᱱᱟ ᱡᱮ, ᱦᱟᱺᱰᱤ ᱯᱟᱹᱣᱨᱟᱹ ᱟᱹᱠᱷᱨᱤᱧ ᱠᱚ ᱴᱳᱴᱟᱞᱤ ᱠᱚ ᱵᱚᱱᱫᱚ ᱠᱟᱜᱼᱟ ᱥᱮ ᱵᱚᱱᱫᱚ ᱠᱮᱫᱟ ᱠᱚ ᱥᱮ ᱵᱚᱱᱫᱚᱭᱮᱫ ᱜᱮᱭᱟ ᱠᱚ,
ᱦᱮᱸ
ᱟᱵᱚᱨᱮᱱ ᱡᱟᱦᱟᱸᱭ ᱵᱷᱟᱨᱚᱛ ᱡᱟᱠᱟᱛ ᱢᱟᱹᱡᱷᱤ ᱯᱟᱨᱜᱟᱱᱟ ᱢᱚᱦᱚᱞ ᱟᱫᱚ ᱦᱟᱺᱰᱤ ᱯᱟᱹᱣᱨᱟᱹ ᱟᱹᱠᱷᱨᱤᱧ ᱱᱚᱜᱼᱚᱭ ᱯᱟᱛᱟ ᱴᱟᱺᱰᱤ ᱥᱮ ᱡᱟᱦᱱᱟᱜ ᱚᱝᱠᱟ ᱚᱨᱠᱮᱥᱴᱨᱟ ᱨᱮᱱᱤ ᱠᱚ ᱵᱚᱱᱫᱚᱭᱟ, ᱱᱚᱣᱟ ᱫᱚ ᱩᱱᱠᱩ ᱵᱷᱟᱜᱮ ᱠᱚ ᱠᱟᱹᱢᱤᱭᱮᱫᱼᱟ, ᱥᱮ ᱵᱟᱹᱲᱤᱡ ᱠᱚ ᱠᱟᱹᱢᱤᱭᱮᱫᱼᱟ᱾
ᱟᱫᱚ ᱜᱚᱝᱠᱮ ᱮᱠᱟᱞ ᱜᱮ ᱵᱷᱟᱹ ᱜᱮ ᱠᱚ ᱠᱟᱹᱢᱤᱭᱮᱫᱼᱟ ᱡᱟᱦᱟᱸᱨᱮ ᱟᱵᱚ ᱡᱟᱦᱟᱸᱨᱮ ᱟᱵᱚ ᱦᱟᱺᱰᱤ ᱯᱟᱹᱣᱨᱟᱹ ᱫᱚᱨᱠᱟᱨ ᱛᱟᱵᱚᱱ ᱟᱵᱚᱨᱮᱱ ᱦᱟᱯᱲᱟᱢ ᱠᱚ ᱧᱩᱛᱩᱢ ᱠᱚᱛᱮ ᱚᱲᱟᱜ ᱠᱚ ᱠᱚᱨᱮ ᱥᱮ ᱮᱴᱟ ᱠᱚᱨᱮ ᱦᱮᱱᱟᱜ ᱛᱟᱵᱚᱱᱟ, ᱚᱠᱟ ᱠᱚᱨᱮ ᱵᱚᱱ ᱧᱩᱢ ᱦᱟᱞᱟᱝ ᱮᱫ ᱴᱷᱟᱶ ᱠᱚᱨᱮ ᱚᱱᱟ ᱠᱚᱨᱮ ᱵᱚᱱ ᱪᱚᱰᱚᱨᱟ ᱢᱮᱱᱠᱷᱟᱱ ᱚᱱᱟ ᱦᱟᱺᱰᱤ ᱫᱚ, ᱟᱨ ᱦᱟᱺᱰᱤ ᱫᱚ ᱟᱵᱚ ᱡᱩᱫᱤ ᱚᱨᱜᱮᱥᱴᱨᱟ ᱨᱮᱵᱚᱱ ᱤᱫᱤᱭᱟ ᱵᱤᱡᱽᱱᱮᱥ ᱞᱮᱠᱟᱛᱮᱵᱚᱱ ᱠᱚᱨᱟᱣᱟ ᱚᱱᱟ ᱫᱚ ᱴᱷᱤᱠ ᱛᱚ ᱵᱟᱝ ᱠᱟᱱᱟ, ᱟᱨ ᱟᱵᱚᱨᱮᱱ ᱦᱟᱯᱲᱟᱢ ᱱᱚᱣᱟ ᱫᱚ ᱵᱟᱝᱠᱚ ᱢᱮᱱ ᱦᱚᱴᱚ ᱠᱟᱜ ᱵᱚᱱᱟ ᱡᱮ ᱦᱟᱺᱰᱤ ᱫᱚ ᱟᱠᱷᱨᱤᱧ ᱞᱟᱹᱜᱤᱫ, ᱩᱱᱠᱩ ᱫᱚᱠᱚ ᱢᱮᱛᱟᱜ ᱵᱚᱱᱟ ᱡᱮ ᱧᱩ ᱯᱷᱩᱲᱩᱜ ᱵᱚᱸᱜᱟ ᱵᱩᱨᱩᱜ ᱞᱟᱹᱜᱤᱫ ᱜᱮ᱾
ᱦᱮᱸ ᱮᱠᱫᱚᱢ ᱟᱹᱰᱤ ᱫᱟᱢᱟᱱ ᱠᱟᱛᱷᱟᱢ ᱞᱟᱹᱭ ᱠᱟᱜᱼᱟ, ᱜᱚᱢᱠᱮ ᱡᱮᱢᱚᱱ ᱥᱮᱫᱟᱭ ᱦᱟᱯᱲᱟᱢ ᱠᱚ ᱠᱚ ᱞᱟᱹᱭ ᱟᱹᱜᱩ ᱟᱠᱟ ᱵᱚᱱᱟ ᱟᱵᱚ ᱦᱟᱺᱰᱤ ᱫᱚ ᱥᱩᱫᱩ ᱵᱚᱸᱜᱟᱼᱵᱩᱨᱩ ᱠᱚ ᱪᱚᱰᱚᱨ ᱞᱟᱹᱜᱤᱫ, ᱢᱮᱱᱠᱷᱟᱱ ᱪᱚᱰᱚᱨ ᱥᱟᱨᱮᱡ ᱟᱵᱚ ᱫᱚᱵᱚᱱ ᱢᱤᱫ ᱯᱷᱩᱲᱩᱜ ᱵᱚᱱ ᱧᱩᱭᱟ᱾ ᱢᱮᱱᱠᱷᱟᱱ ᱱᱮᱛᱟᱨ ᱫᱚ ᱢᱤᱫ ᱯᱷᱩᱲᱩᱜ ᱫᱚ ᱵᱟᱝ ᱢᱤᱫ ᱴᱩᱠᱩᱡ ᱦᱚᱸᱵᱚᱱ ᱧᱩ ᱪᱟᱵᱟᱭᱮᱫᱼᱟ᱾ ᱛᱟᱦᱚᱞᱮ ᱠᱷᱟᱱ ᱜᱮ, ᱛᱟᱦᱚᱞᱮ ᱠᱷᱟᱱ ᱜᱮ ᱵᱟᱹᱲᱤᱡᱚᱜ ᱠᱟᱱᱟ ᱟᱫᱚ ᱚᱱᱟ ᱞᱮᱠᱟᱛᱮ ᱦᱟᱺᱰᱤ ᱯᱟᱹᱣᱨᱟᱹ ᱦᱟᱺᱰᱤ ᱫᱚᱦᱚ ᱫᱚ, ᱥᱮ ᱦᱟᱺᱰᱤ ᱛᱮ ᱵᱚᱸᱜᱟᱼ ᱵᱩᱨᱩ ᱫᱚ ᱵᱟᱹᱲᱤᱡ ᱫᱚ ᱵᱟᱝ ᱠᱟᱱᱟ, ᱵᱮᱥ ᱠᱟᱱ ᱜᱮᱭᱟ ᱢᱮᱱᱠᱷᱟᱱ ᱟᱸᱜ ᱚᱱᱟ ᱫᱚ ᱟᱢᱟᱜ ᱱᱤᱡᱮᱨᱟᱜ ᱞᱤᱢᱤᱴ ᱨᱮ ᱛᱟᱦᱮᱸ ᱫᱚᱨᱠᱟᱨ ᱡᱮ ᱛᱤᱱᱟᱹᱜ ᱜᱟᱱ ᱤᱧᱤᱧ ᱫᱚᱦᱚᱭᱟ ᱟᱨ ᱛᱤᱱᱟᱹᱜ ᱜᱟᱱᱛᱮ ᱤᱧᱟᱹᱜ ᱵᱚᱸᱜᱟ ᱠᱚ ᱵᱚᱫᱷᱼᱟ, ᱥᱮ ᱛᱤᱱᱟᱹᱜ ᱜᱟᱱ ᱤᱧᱟᱹᱜ ᱵᱚᱸᱜᱟ ᱞᱟᱹᱜᱤᱫ ᱦᱟᱺᱰᱤ ᱞᱟᱹᱠᱛᱤ ᱛᱤᱧᱟᱹ ᱟᱨ ᱩᱱᱠᱩ ᱫᱚ ᱦᱟᱯᱲᱟᱢ ᱠᱚᱫᱚ ᱟᱹᱠᱷᱨᱤᱧ ᱞᱟᱹᱜᱤᱫ ᱫᱚ ᱟᱵᱚ ᱫᱚ ᱵᱟᱝᱠᱚ ᱢᱮᱛᱟᱜ ᱵᱚᱱ ᱛᱟᱦᱮᱱᱟ ᱦᱟᱺᱰᱤ ᱯᱟᱹᱣᱨᱟᱹ ᱟᱠᱷᱨᱤᱧ ᱯᱮ ᱢᱮᱱᱛᱮ ᱩᱱᱠᱩ ᱫᱚᱠᱚ ᱢᱮᱱᱮᱫ ᱛᱟᱦᱮᱸ ᱡᱮ ᱡᱟᱦᱟᱸ ᱡᱟᱦᱟᱸ ᱛᱤᱱᱟᱹᱜ ᱟᱵᱚᱣᱟᱜ ᱥᱮᱨᱣᱟ ᱨᱮᱱᱟᱜ ᱯᱚᱨᱚᱵᱽ ᱠᱚ ᱢᱮᱱᱟᱜ ᱛᱟᱵᱚᱱᱟ ᱱᱚᱣᱟ ᱯᱚᱨᱚᱵᱽ ᱠᱚᱨᱮ ᱟᱞᱮ ᱡᱮᱢᱚᱱ ᱟᱯᱮᱭᱟᱜ ᱛᱤᱛᱮ ᱫᱮᱵᱟᱥᱮᱵᱟ ᱞᱮ ᱧᱟᱢ,
ᱦᱮᱸ
ᱟᱨ ᱟᱵᱚ ᱦᱚᱸ ᱥᱮᱫᱟᱭ ᱦᱟᱯᱲᱟᱢ ᱠᱚᱦᱚᱸ ᱠᱚ ᱮᱢ ᱟᱜᱩᱣᱟᱠᱟᱫ ᱠᱚᱣᱟ ᱱᱤᱛ ᱦᱚᱸ ᱟᱵᱚ ᱵᱚᱱ ᱮᱢᱟ ᱠᱚ ᱠᱟᱱ ᱜᱮᱭᱟ ᱟᱫᱚ ᱥᱮᱫᱟᱭ ᱠᱷᱚᱱᱟᱜ ᱥᱮ ᱯᱟᱹᱦᱤᱞ ᱠᱷᱚᱱᱟᱜ ᱱᱤᱛᱚᱜ ᱢᱤᱫᱴᱮᱱ ᱜᱮ ᱵᱷᱮᱜᱟᱨ ᱠᱟᱱᱟ ᱥᱮᱫᱟᱭ ᱫᱚ ᱦᱚᱸ ᱵᱚᱸᱜᱟ ᱥᱟᱨᱮᱡ ᱠᱚ ᱧᱩᱭᱮᱫ ᱛᱟᱦᱮᱱᱟ᱾
ᱦᱮᱸ
ᱢᱤᱫ ᱯᱷᱩᱲᱩᱜ ᱢᱮᱱᱠᱷᱟᱱ ᱱᱮᱛᱟᱨ ᱫᱚ ᱵᱚᱸᱜᱟ ᱥᱟᱨᱮᱡ ᱫᱚ ᱵᱟᱝ ᱢᱚᱱᱮ ᱜᱟᱱᱚᱜᱼᱟ ᱡᱮ ᱵᱚᱸᱜᱟ ᱜᱮ ᱟᱵᱚ ᱵᱚᱱ ᱨᱮᱡᱮᱫ ᱠᱚᱣᱟ ᱟᱵᱚ ᱜᱮ ᱵᱚᱱ ᱞᱟᱦᱟ ᱵᱚᱱ ᱧᱩᱭᱮᱫᱟ ᱛᱟᱨᱯᱚᱨᱮ ᱦᱚᱭᱛᱳ ᱵᱚᱸᱜᱟ ᱵᱚᱱ ᱮᱢᱟ ᱠᱚ ᱠᱟᱱᱟ᱾
ᱮᱠᱟᱞ ᱮᱠᱟᱞ ᱛᱟᱦᱚᱞᱮ ᱛᱚ ᱢᱤᱫᱴᱟᱝ ᱡᱟᱦᱟᱸ ᱥᱮᱨᱮᱧ ᱵᱚᱱ ᱧᱮᱞᱚᱜᱼᱟ ᱡᱮ ᱫᱷᱚᱨᱚᱢ ᱨᱮᱱᱟᱜ ᱦᱟᱺᱰᱤ ᱧᱩ ᱫᱚ ᱵᱚᱱ ᱧᱩᱭᱮᱫ ᱜᱮᱭᱟ ᱟᱹᱛᱷᱟᱹᱲᱤ ᱧᱩ ᱫᱚ ᱢᱮᱱᱠᱷᱟᱱ ᱵᱟᱝᱜᱮ ᱵᱩᱜᱤᱜᱼᱟ ᱡᱤᱣᱤ ᱨᱮ ᱦᱚᱲᱢᱚ ᱨᱮ ᱪᱮᱫ ᱤᱧ ᱢᱮᱛᱟᱢᱟ ᱵᱤᱥ ᱞᱮᱠᱟᱭ ᱠᱟᱹᱢᱤᱭᱟ ᱚᱱᱠᱟ ᱢᱤᱴᱫ ᱥᱮᱨᱮᱧ ᱟᱸᱡᱚᱢᱚᱜ ᱜᱮᱭᱟ ᱥᱮ ᱱᱚᱣᱟ ᱤᱫᱤ ᱠᱟᱛᱮ ᱦᱮᱸ
ᱦᱮᱸ
ᱛᱟᱦᱞᱮ ᱜᱚᱝᱠᱮ ᱟᱯ ᱦᱮᱸ ᱛᱟᱦᱚᱞᱮ ᱜᱚᱝᱠᱮ ᱟᱯᱮᱥᱮᱫ ᱨᱮᱱᱟᱜ ᱦᱚᱭ ᱦᱤᱸᱥᱤᱫ ᱠᱚᱫᱚ ᱪᱮᱫ ᱞᱮᱠᱟ ᱟᱞᱮᱥᱮᱫ ᱢᱟ ᱟᱹᱰᱤ ᱡᱟᱹᱥᱛᱤ ᱵᱟᱨ ᱯᱮ ᱫᱤᱱ ᱦᱩᱭᱱᱟ ᱢᱟᱱᱮ ᱫᱟᱜ ᱡᱟᱹᱲᱤ ᱨᱮᱱᱟᱜ ᱠᱷᱩᱵ ᱮᱠᱴᱟ ᱤᱭᱟᱹ ᱫᱚ ᱞᱚᱠᱠᱷᱚᱱ ᱫᱚ ᱵᱟᱝ ᱧᱮᱞᱚᱜ ᱠᱟᱱᱟ ᱢᱮᱱᱠᱷᱟᱱ ᱥᱤᱛᱩᱝ ᱠᱚᱫᱚ ᱡᱟᱹᱥᱛᱤ
ᱦᱮᱸ ᱟᱞᱮ ᱥᱮᱫ ᱦᱚᱸ ᱫᱟᱜ ᱡᱟᱹᱲᱤ ᱨᱮᱱᱟᱜ ᱞᱚᱠᱠᱷᱚᱱ ᱫᱚ ᱵᱟᱹᱱᱩᱜᱼᱟ᱾ ᱟᱹᱰᱤ ᱦᱮᱸ ᱜᱮᱥ ᱜᱮ ᱵᱩᱡᱷᱟᱹᱜ ᱠᱟᱱᱟ ᱱᱤᱛᱚᱜ ᱫᱟᱜ ᱴᱷᱟᱱᱰᱟ ᱨᱮᱱᱟᱜ ᱛᱟᱸᱦᱮ ᱠᱟᱱᱟ ᱢᱮᱱᱠᱷᱟᱱ ᱵᱟᱝ ᱪᱮᱛ ᱠᱟᱱᱟ ᱚᱱᱟ ᱫᱚ
ᱤᱧ ᱠᱷᱚᱱ ᱫᱚ ᱦᱚᱲ ᱠᱟᱱᱟ ᱜᱚᱝᱠᱮ ᱠᱟᱱ ᱛᱟᱞᱟᱝ ᱟᱢ ᱛᱟᱦᱚᱞᱮ ᱠᱷᱟᱱ ᱟᱢᱫᱚ ᱞᱟᱹᱴᱷᱩ ᱜᱮᱭᱟᱢ ᱛᱟᱦᱚᱞᱮ ᱠᱷᱟᱱ ᱞᱟᱦᱟᱛᱮ ᱫᱚ ᱪᱮᱫ ᱞᱮᱠᱟ ᱧᱮᱞ ᱧᱟᱢᱚᱜ ᱠᱚᱼᱟᱴ ᱢᱤᱫᱴᱟᱝ ᱨᱤᱛᱩ ᱨᱤᱛᱩ ᱚᱱᱟ ᱢᱟᱠ ᱠᱤ ᱢᱟᱥ ᱱᱚᱝᱠᱟ ᱠᱤ ᱧᱮᱞ ᱧᱟᱢ ᱠᱚᱜᱼᱟ ᱥᱮ ᱟᱹᱰᱤ ᱡᱟᱨᱜᱮ ᱡᱟᱹᱯᱩᱫ ᱛᱟᱦᱮᱸ ᱠᱟᱱᱟ ᱥᱮ ᱪᱮᱫ ᱞᱮᱠᱟ ᱞᱟᱦᱟ ᱛᱮᱱᱟᱜ? ᱚᱵᱚᱥᱛᱷᱟ ᱠᱚ
ᱦᱮᱸ ᱤᱧᱟᱹᱜ ᱩᱭᱦᱟᱹᱨ ᱨᱮᱫᱚ ᱡᱟᱧ ᱧᱮᱞ ᱵᱟᱲᱟ ᱟᱠᱟᱫᱼᱟ
ᱦᱮᱸ
ᱢᱟᱲᱟᱝ ᱫᱚ ᱱᱚᱣᱟ ᱠᱷᱚᱱ ᱫᱚ ᱟᱹᱰᱤ ᱡᱟᱹᱥᱛᱤ ᱜᱮ ᱫᱟᱜ ᱡᱟᱹᱲᱤ ᱦᱩᱭᱩᱜ ᱠᱟᱱ ᱛᱟᱦᱮᱸᱱᱟ ᱱᱚᱣᱟ ᱠᱷᱚᱱ ᱪᱮᱛᱟᱨ ᱡᱟᱦᱟᱸ ᱦᱩᱭᱩᱜ ᱠᱟᱱᱟ ᱱᱚᱣᱟ ᱠᱷᱚᱱᱟᱜ ᱫᱚ ᱮ ᱚᱱᱟ ᱥᱟᱶ ᱥᱟᱶᱛᱮ ᱟᱨ ᱢᱤᱫᱴᱮᱱ ᱡᱤᱱᱤᱥ ᱢᱟᱱᱮ ᱧᱮᱞ ᱦᱩᱭᱩᱜ ᱠᱟᱱᱟ ᱢᱟᱲᱟᱝ ᱫᱟᱜ ᱮᱫ ᱛᱟᱦᱮᱱᱟ ᱡᱟᱹᱥᱛᱤ
ᱦᱩᱸ
ᱢᱮᱱᱠᱷᱟᱱ ᱦᱟᱥᱟ ᱠᱚᱫᱚ ᱩᱱᱟᱹᱜ ᱵᱟᱝ ᱠᱷᱚᱭᱚᱜ ᱠᱟᱱ ᱛᱟᱦᱮᱱᱟ
ᱟᱪᱪᱷᱟ ᱟᱪᱪᱷᱟ
ᱦᱮᱸ ᱟᱨ ᱱᱮᱛᱟᱨ ᱫᱚ ᱱᱟᱦᱟᱜ ᱧᱮᱞᱚᱜ ᱠᱟᱱᱟ ᱦᱮᱸ ᱠᱚᱢ ᱫᱟᱜ ᱨᱮᱦᱚᱸ ᱦᱟᱥᱟ ᱨᱮᱱᱟᱜ ᱠᱷᱚᱭ ᱫᱚ ᱥᱮ ᱜᱟᱞᱟᱣ ᱫᱚ ᱟᱹᱰᱤ ᱡᱟᱹᱥᱛᱤ ᱜᱮ ᱧᱮᱞᱚᱜ ᱠᱟᱱᱟ ᱟᱫᱚ ᱵᱟᱝ ᱫᱚ ᱱᱚᱣᱟ ᱫᱚ ᱚᱱᱟ
ᱦᱮ
ᱥᱟᱨ ᱠᱚᱵᱚᱱ ᱵᱮᱣᱦᱟᱨᱮᱫ ᱵᱟᱝ ᱫᱚ ᱪᱮᱫ ᱠᱷᱟᱹᱛᱤᱨ ᱚᱱᱟ ᱫᱚ ᱦᱟᱸᱜ ᱟᱵᱚᱨᱮᱱ ᱥᱟᱬᱮᱥᱤᱭᱟᱹᱤᱭᱟᱹ ᱠᱚ ᱡᱟᱦᱟᱸᱭ ᱠᱚ ᱢᱮᱱᱟᱜ ᱠᱚᱟᱜ ᱱᱩᱠᱩ ᱦᱚᱭᱛᱳ ᱯᱚᱨᱤᱠᱠᱷᱟ ᱛᱟᱞᱟ ᱛᱮᱜᱮ ᱦᱳᱭᱛᱳᱠᱚ ᱵᱟᱰᱟᱭ ᱧᱟᱢᱟ ᱟᱠᱚ ᱥᱮ ᱵᱩᱡᱷᱟᱹᱣ ᱧᱟᱢ ᱟᱠᱚ
ᱮᱠᱟᱞᱜᱮ ᱴᱷᱤᱠᱮᱢ ᱞᱟᱹᱭ ᱠᱟᱫᱟ ᱡᱮ ᱞᱟᱦᱟ ᱛᱮᱫᱚᱠᱩ ᱴᱷᱤᱠ ᱢᱚᱛᱚ ᱡᱟᱦᱟᱸ ᱵᱚᱱ ᱪᱟᱥ ᱟᱵᱟᱫᱮᱫ ᱛᱟᱦᱮᱱᱟ ᱯᱨᱚᱴᱤᱱ ᱠᱚ ᱚᱱᱟ ᱨᱮᱱᱟᱜ ᱜᱩᱱᱚᱢ ᱜᱩᱱᱚᱜᱚᱛᱚ ᱢᱟ ᱵᱷᱟᱜᱮ ᱛᱟᱦᱮᱸ ᱠᱟᱱᱟ ᱱᱮᱛᱟᱨ ᱢᱟ ᱯᱨᱚᱛᱤᱴᱟ ᱡᱤᱱᱤᱥ ᱟᱵᱚ ᱵᱤᱥᱟᱜ ᱠᱟᱱᱟ ᱵᱚᱱ ᱛᱟᱯᱚᱨᱮ ᱚᱱᱟ ᱥᱚᱵᱡᱤ ᱥᱟᱶ ᱥᱟᱶᱛᱮ ᱟᱢ ᱡᱟᱦᱟᱸᱢ ᱞᱟᱹᱭ ᱛᱟᱞᱟᱝᱟ ᱦᱟ ᱨᱮᱱᱟᱜ ᱢᱟᱱᱴᱟᱜ ᱦᱚᱸ ᱪᱟᱵᱟ ᱞᱮᱠᱟ ᱪᱟᱵᱟ ᱞᱮᱠᱟ ᱜᱮ ᱥᱮ ᱪᱮᱫ ᱮᱢ ᱞᱟᱹᱭᱟ ᱦᱮᱸ ᱮᱠᱟᱞ ᱮᱠᱟᱞ
ᱦᱮᱸ ᱦᱩᱸ
ᱚ ᱟᱨ
ᱦᱩᱸ
ᱛᱮᱦᱮᱧ ᱫᱚ ᱪᱮᱫ ᱠᱚᱢ ᱪᱟ ᱛᱟᱦᱮ ᱚᱲᱟᱜ ᱠᱚᱨᱮᱜ ᱜᱮ
ᱴᱷᱤᱠ ᱜᱮᱭᱟ ᱛᱟᱦᱚᱞᱮ ᱜᱚᱝᱠᱮ ᱚᱠᱛᱚ ᱠᱚᱦᱚᱸ ᱦᱩᱭᱮᱱ ᱛᱟᱞᱟᱝᱟ ᱟᱨᱦᱚᱸ
ᱦᱮᱸ ᱢᱟ ᱦᱮᱸ ᱴᱷᱤᱠ ᱜᱮᱭᱟ ᱢᱟ
ᱦᱮᱸ